ᱦᱮᱸ ᱛᱟᱨᱯᱚᱨ ᱱᱟᱯᱟᱭ ᱵᱟᱲᱟ ᱜᱮ?
ᱦᱳᱭ ᱟᱹᱞᱤᱧ ᱱᱟᱯᱟᱭ ᱵᱟᱲᱟ ᱜᱮᱭᱟ ᱟᱹᱞᱤᱧ ᱫᱚ ᱱᱟᱦᱟᱜ ᱾
ᱚ ᱛᱟᱦᱚᱞ ᱪᱮᱫ ᱠᱚᱵᱚᱱ ᱪᱤᱠᱟᱹ ᱵᱟᱲᱟᱭᱫᱟ?
ᱚ ᱪᱮᱫ ᱠᱚᱦᱚ ᱵᱟᱝ ᱚᱲᱟᱜ ᱠᱚᱨᱮ ᱜᱮ ᱢᱮᱱᱟᱜ ᱟᱠᱟᱫ ᱞᱤᱧᱟ ᱾ ᱟᱹᱵᱤᱱ ᱪᱮᱫ ᱠᱚᱵᱮᱱ ᱪᱤᱠᱟ ᱵᱟᱲᱟᱭᱮᱫᱼᱟ ᱟᱹᱵᱤᱱ ᱜᱮ
ᱟᱞᱤᱧ ᱪᱮᱫ ᱦᱚᱸ ᱵᱟᱝᱟᱭ ᱚᱲᱟᱜ ᱠᱚᱨᱮ ᱜᱮ ᱟᱞᱤᱧ ᱦᱚᱸ ᱫᱟᱜ ᱦᱚᱸ ᱵᱟᱭ ᱫᱟᱜ ᱮᱫᱟ ᱡᱮ ᱞᱚᱥᱚᱫ ᱦᱩᱭ ᱠᱚᱜᱼᱟ᱾ ᱛᱟᱞᱦᱮ ᱜᱚᱝᱠᱮ ᱚᱱᱛᱮ ᱫᱟᱜ ᱫᱟᱭ ᱥᱮ ᱵᱟᱝ ᱛᱟᱞᱦᱮ?
ᱦᱳᱭ ᱟᱞᱮᱥᱮᱫ ᱦᱚᱸ ᱚᱱᱠᱟᱜ ᱜᱮ ᱵᱟᱭ ᱫᱟᱜ ᱮᱫᱟ,
ᱚ
ᱫᱟᱜ ᱠᱚᱦᱚᱸ ᱵᱟᱭ ᱡᱟᱹᱲᱤᱭᱮᱜᱼᱟ ᱟᱰᱤ ᱠᱟᱞ ᱜᱮ ᱱᱟᱦᱟᱜ ᱾
ᱚ ᱛᱟᱦᱚᱞᱮ ᱜᱚᱝᱠᱮ ᱛᱟᱦᱚᱞᱮ ᱨᱚᱦᱚᱭ
ᱪᱮᱫ ᱵᱮᱱ ᱢᱮᱱᱮᱫᱼᱟ?
ᱛᱟᱞᱦᱮ ᱞᱟᱹᱭ ᱫᱟᱹᱧ ᱨᱚᱦᱚᱭ ᱠᱚᱫᱚ ᱛᱟᱞᱦᱮ ᱛᱤᱱᱟᱹᱜ ᱥᱟᱸᱜᱤᱧ ᱦᱩᱭ ᱠᱟᱱᱟ ᱛᱟᱞᱦᱮ ᱜᱚᱝᱠᱮ?
ᱦᱳᱭ ᱮᱦᱚᱵ ᱵᱟᱲᱟ ᱦᱩᱭ ᱠᱟᱱᱟ᱾
ᱚ ᱛᱟᱦᱚᱞᱮ ᱜᱚᱝᱠᱮ ᱩᱸᱜ ᱛᱟᱦᱚᱞᱮ ᱟᱯᱮ ᱫᱚ ᱵᱤᱞᱟᱹᱛ ᱫᱤᱥᱟᱹᱢ ᱥᱮ ᱵᱤᱨ ᱫᱤᱥᱟᱹᱢ?
ᱦᱚ ᱵᱤᱨ ᱫᱤᱥᱚᱢ ᱫᱚ ᱵᱟᱝ ᱠᱟᱱᱟ ᱦᱟᱜ ᱵᱤᱞᱟᱹᱛ ᱫᱤᱥᱚᱢ ᱜᱮ᱾
ᱚ ᱛᱟᱞᱦᱮ ᱜᱚᱝᱠᱮ ᱛᱟᱞᱦᱮ, ᱛᱟᱞᱦᱮ ᱨᱚᱦᱚᱭ ᱠᱚᱫᱚ ᱫᱷᱚᱨᱚᱱ ᱨᱮᱫᱚ ᱯᱮ ᱨᱚᱦᱚᱭ ᱜᱮᱭᱟ ᱥᱮ ᱵᱟᱝ?
ᱪᱮᱫ ᱵᱤᱱ ᱢᱮᱱ ᱠᱮᱜ-ᱟ?
ᱞᱟᱹᱭ ᱫᱟᱹᱞᱤᱧ ᱫᱷᱚᱨᱚᱢ ᱨᱮ ᱫᱚ ᱯᱮ ᱨᱚᱦᱚᱭ ᱜᱮᱭᱟ ᱥᱮ ᱵᱟᱝ ᱛᱟᱞᱦᱮ ᱜᱚᱝᱠᱮ?
ᱚᱱᱟ ᱫᱚ ᱵᱟᱝ ᱜᱮ ᱱᱟᱦᱟᱜ᱾
ᱦᱳᱭ ᱾
ᱱᱤᱛ ᱢᱟ ᱟᱞᱮ ᱢᱟ ᱜᱚᱝᱠᱮ ᱟᱞᱮ ᱫᱚ ᱟᱞᱮ ᱦᱚᱸ ᱵᱤᱨ ᱫᱤᱥᱚᱢ᱾ ᱦᱮᱸ ᱞᱟᱹᱭ ᱵᱤᱱ
ᱚ ᱛᱷᱚᱲᱟ ᱴᱟᱣᱟᱨ ᱰᱤᱥᱴᱟᱵᱮ ᱢᱟᱨᱟᱣᱮᱫ ᱛᱟᱵᱮᱱᱟ᱾
ᱦᱩᱸ ᱢᱟ ᱞᱟᱹᱭ ᱵᱤᱱ ᱦᱩᱸ
ᱢᱮᱱ ᱫᱟᱹᱞᱤᱧ ᱡᱚᱢ ᱵᱟᱲᱟ ᱠᱚ ᱦᱩᱭᱱᱟ?
ᱡᱚᱢ ᱠᱚᱫᱚ ᱜᱚᱝᱠᱮ ᱫᱚ ᱦᱩᱭᱩ ᱠᱟᱱᱟ ᱱᱤᱛᱳᱜ ᱫᱚ ᱟᱯᱟᱛᱚ ᱛᱩᱯᱩ ᱠᱟᱛᱮᱫ ᱮᱠᱟᱞ ᱛᱮ᱾ ᱟᱵᱮᱱ?
ᱛᱮᱦᱮᱧ ᱫᱚ ᱱᱟᱦᱟᱜ ᱵᱟᱝ ᱦᱩᱭ ᱠᱟᱱᱟ ᱥᱮᱛᱟᱜ ᱪᱟ ᱱᱟᱥᱛᱟ ᱠᱚᱜᱮ ᱱᱟᱦᱟᱜ ᱦᱳᱭ᱾
ᱛᱟᱦᱞᱮ ᱜᱚᱝᱠᱮ ᱛᱟᱦᱞᱮ ᱚᱱᱟ ᱠᱚ ᱵᱟᱛ ᱠᱟᱛᱮᱫ ᱪᱮᱫ ᱠᱚ ᱠᱟᱹᱢᱤ ᱵᱟᱲᱟᱭ ᱦᱩᱭᱩᱜ ᱠᱟᱱᱟ᱾
ᱜᱚᱝᱠᱮ ᱛᱮᱦᱮᱧ ᱫᱚ ᱯᱷᱤᱨᱤ ᱜᱮ ᱱᱟᱦᱟᱜ ᱛᱮᱦᱮᱧ ᱫᱚ ᱚᱲᱟᱜ ᱠᱚ ᱥᱮᱫ ᱜᱮ᱾
ᱡᱤᱨᱟᱹᱣ ᱵᱟᱲᱟ ᱦᱩᱭᱩᱜ ᱠᱟᱱᱟ ᱱᱟᱦᱟᱜ ᱛᱮᱦᱮᱧ ᱫᱚ ᱾
ᱛᱟᱦᱚᱞᱮ ᱜᱚᱝᱠᱮ ᱛᱟᱦᱚᱞᱮ ᱚᱞᱚᱜ ᱯᱟᱲᱦᱟᱜ ᱠᱚᱫᱚ ᱛᱟᱦᱚᱞᱮ ᱦᱩᱭᱩᱜ ᱠᱟᱱᱟ ᱥᱮ ᱵᱟᱹᱠᱤ
ᱦᱳᱭ ᱚᱞᱚᱜ ᱯᱟᱲᱦᱟᱜ ᱠᱚᱫᱚ ᱱᱤᱛᱚᱜ ᱫᱚ ᱵᱟᱹᱜᱤ ᱦᱩᱭ ᱠᱟᱱᱟ ᱱᱟᱦᱟᱜ᱾
ᱟᱞᱮ ᱥᱮᱫ ᱢᱟ ᱜᱚᱝᱠᱮ ᱪᱮᱫ ᱵᱮᱱ ᱞᱟᱹᱭᱟ, ᱵᱩᱨᱩ ᱫᱤᱥᱥᱹᱢ ᱦᱚᱲ ᱫᱟᱜ ᱦᱚᱸ ᱵᱟᱝ ᱛᱤᱸᱜᱩ ᱛᱷᱤᱨᱚᱜ ᱠᱟᱱᱟ ᱡᱮᱵᱚᱱ ᱞᱚᱥᱚᱫᱟ ᱢᱮᱱᱛᱮ, ᱪᱟᱨᱟ ᱠᱚᱦᱚᱸ ᱟᱭᱢᱟ ᱟᱭᱢᱟ ᱜᱟᱰᱦᱟ ᱧᱚᱜ ᱠᱟᱱᱟ᱾
ᱡᱟᱹᱲᱤ ᱥᱚᱜᱮ ᱥᱚᱜᱮ ᱛᱮ ᱫᱟᱜ ᱦᱚᱸ᱾
ᱦᱳᱭ ᱥᱮ ᱜᱚᱢᱠᱮ ᱫᱟᱜ ᱦᱚᱸ ᱢᱟᱨᱟᱝ ᱧᱚᱜ ᱦᱚᱸ ᱵᱟᱭ ᱫᱟᱜᱼᱟ ᱡᱷᱤᱨᱤ ᱡᱷᱤᱨᱤ ᱫᱟᱜ ᱫᱟᱭ᱾
ᱦᱳᱭ᱾
ᱛᱟᱦᱚᱞᱮ ᱜᱚᱝᱠᱮ ᱛᱟᱦᱞᱮ ᱟᱯᱮ ᱫᱚ ᱨᱟᱥᱤ ᱴᱚᱞᱟ ᱥᱮ ᱟᱯᱚᱯᱚᱱ ᱴᱚᱞᱟ?
ᱦᱳᱭ ᱨᱟᱹᱥᱤ ᱴᱚᱞᱟ ᱢᱮᱱᱟᱜ-ᱟ ᱟᱞᱮ ᱫᱟ᱾
ᱠᱚ ᱦᱚᱸ᱾
ᱦᱳᱭ
ᱛᱟᱦᱚᱞᱮ ᱜᱚᱝᱠᱮ ᱛᱟᱦᱮ ᱟᱯᱮ ᱫᱚ ᱛᱟᱦᱚᱞᱮ ᱢᱤᱱᱤ ᱠᱚᱫᱚ ᱢᱮᱱᱟᱜ-ᱟ ᱥᱮ ᱵᱟᱝᱟ ᱢᱤᱱᱤ᱾
ᱛᱟ ᱯᱚᱨᱮ ᱢᱤᱱᱤ ᱠᱚ ᱢᱮᱱᱟᱜ ᱟᱥᱮ ᱵᱟᱝ ᱛᱟᱦᱚᱞᱮ ᱜᱚᱝᱠᱮ ᱢᱤᱱᱤ ᱛᱟᱨᱯᱚᱨᱮ ᱦᱩᱭᱩᱜ ᱠᱟᱱᱟ ᱪᱮᱜ ᱠᱚ ᱞᱟᱹᱭᱟ ᱦᱚᱜᱚᱭ ᱤᱭᱟᱹ